ᱡᱚᱦᱟᱨ ᱜᱮ ᱱᱚᱣᱟ ᱥᱮ ᱠᱟᱴᱟᱣᱱᱟ ᱾
ᱚ ᱦᱮᱸ ᱚᱱᱟ ᱵᱟᱨᱚ ᱢᱤᱱᱤᱴ ᱦᱩᱭ ᱞᱮᱱ ᱠᱷᱟᱡ ᱜᱮ ᱚᱱᱟ ᱫᱚ ᱚᱴᱳᱢᱮᱴᱤᱠ ᱠᱟᱴᱟᱜ ᱛᱟᱦᱮᱱᱟ ᱾
ᱟᱪᱪᱷᱟ ᱱᱚᱣᱟ ᱟᱪᱪᱷᱟ ᱟᱨ ᱢᱤᱫᱴᱟᱝ ᱱᱚᱣᱟ ᱤᱧ ᱱᱚᱣᱟ ᱠᱟᱨᱭᱟ ᱮᱯᱥ ᱵᱟᱨᱮᱛᱮᱧ ᱠᱩᱞᱤ ᱢᱮᱭᱟ ᱾ ᱡᱮ ᱱᱚᱣᱟ ᱫᱚ ᱟᱢ ᱛᱤᱥ ᱠᱷᱚᱱᱮᱢ ᱡᱩᱲᱟᱹᱣ ᱟᱠᱟᱱᱟ?
ᱟ ᱱᱚᱣᱟ ᱫᱚ ᱤᱧ ᱫᱚ ᱢᱟᱦᱫᱷᱮᱨ ᱦᱤᱞᱚᱜ ᱤᱧ ᱡᱩᱲᱟᱹᱣ ᱟᱠᱟᱱᱟ ᱾ ᱱᱤᱭᱟᱹ ᱞᱟᱜᱟᱭ ᱯᱮ ᱫᱤᱱ ᱜᱟᱱ ᱦᱩᱭᱩᱜ ᱠᱟᱱᱟ ᱾
ᱟᱨ ᱱᱤᱭᱟᱹ ᱞᱟᱦᱟ ᱚᱠᱚᱭᱠᱚ ᱥᱟᱞᱟᱜ ᱮᱢ ᱨᱚᱲ ᱟᱠᱟᱜᱼᱟ?
ᱟ ᱱᱤᱭᱟᱹ ᱞᱟᱦᱟ ᱫᱚ ᱨᱚᱲ ᱦᱩᱭ ᱠᱟᱱ ᱜᱮᱭᱟ ᱠᱚᱢ ᱥᱮ ᱠᱟᱹᱢ ᱟ ᱯᱟᱹᱱᱫᱽᱨᱟ ᱵᱤᱥᱴᱤ ᱠᱚᱞ ᱯᱟᱥᱮᱫ ᱛᱤᱨᱤᱥ ᱟ ᱯᱚᱪᱤᱥᱴᱤ ᱜᱟᱱ ᱠᱚᱞ ᱫᱚ ᱮᱴᱮᱱ ᱟᱠᱟᱜ ᱜᱤᱭᱟᱹᱧ ᱾
ᱟᱪᱪᱷᱟ ᱾ ᱱᱚᱹᱣᱟ ᱪᱮᱫ ᱞᱮᱠᱟᱛᱮ ᱣᱟᱹᱨᱠᱮᱜᱟᱭ ᱤᱧ ᱚᱱᱟ ᱠᱟᱹᱴᱤᱡ ᱵᱟᱰᱟᱭ ᱥᱟᱹᱱᱟᱧ ᱠᱟᱱᱟ ᱡᱮ ᱚ ᱚᱱᱟ ᱜᱩᱜᱩᱞ ᱢᱤᱴ ᱠᱚᱨᱮ ᱵᱟᱹᱧ ᱡᱚᱭᱮᱱ ᱟᱠᱟᱜᱼᱟ ᱡᱩᱫᱤ ᱟᱢᱟᱜ ᱵᱟᱰᱟᱭ ᱢᱮᱱᱟᱜᱼᱟ ᱾
ᱰᱟᱭᱨᱮᱠᱴ ᱟ ᱟ ᱰᱟᱭᱨᱮᱠᱴ ᱛᱚᱵᱮ ᱱᱚᱣᱟ ᱨᱮᱫᱚ ᱡᱚᱭᱮᱱ ᱦᱩᱭ ᱟᱠᱟᱱᱟ ᱵᱟᱝ ᱾ ᱵᱤᱱ ᱟ ᱤᱭᱟᱹ ᱵᱷᱤᱰᱭᱳ ᱵᱮᱱ ᱧᱮᱞ ᱟᱠᱟᱫ ᱜᱮᱭᱟ ᱱᱚᱣᱟ ᱡᱟᱦᱟᱸ ᱴᱨᱮᱱᱤᱝ ᱵᱷᱤᱰᱭᱳ ᱛᱟᱦᱮᱸ ᱠᱟᱱ ᱱᱚᱣᱟ ᱮᱱᱛᱮ?
ᱦᱮᱸ ᱦᱮᱸ ᱤᱧ ᱠᱟᱹᱴᱤᱡ ᱤᱧ ᱧᱮᱞ ᱟᱠᱟᱫᱟ ᱯᱩᱨᱟᱹ ᱫᱚ ᱵᱟᱹᱧ ᱧᱮᱞ ᱞᱟᱜᱼᱟ ᱾
ᱚ ᱱᱚᱣᱟ ᱫᱚ ᱢᱟᱹᱛᱞᱟᱹᱵ ᱢᱤᱫᱴᱮᱱ ᱟᱸ ᱡᱟᱦᱟᱸ ᱮᱱᱛᱮᱜ ᱴᱟᱥᱠ ᱠᱚ ᱮᱢ ᱟᱠᱟᱫ ᱵᱚᱱᱟ ᱱᱚᱣᱟ ᱫᱚ ᱱᱚᱣᱟ ᱫᱚ ᱟᱵᱚᱣᱟᱜ ᱠᱚᱱᱣᱟᱹᱨᱥᱮᱥᱟᱹᱱ ᱡᱟᱦᱟᱸ ᱵᱤᱰᱤᱭᱳ ᱦᱩᱭᱩᱼᱜ ᱠᱟᱱᱟ ᱟᱹᱭ ᱚᱰᱤᱭᱳ ᱦᱩᱭᱩᱜ ᱠᱟᱱᱟ ᱱᱚᱣᱟ ᱤᱭᱟᱹ ᱠᱟᱛᱮᱜ ᱥᱟᱵᱢᱤᱴᱚᱜ ᱠᱟᱱᱟ ᱟᱨ ᱱᱚᱣᱟ ᱩᱱᱠᱩ ᱠᱚ ᱠᱩᱞᱮᱫ ᱠᱟᱱᱟ ᱟᱨ ᱱᱚᱣᱟ ᱠᱟᱹᱢᱤ ᱥᱟᱹᱵ ᱛᱮ ᱯᱮᱭᱥᱟ ᱦᱟᱜ ᱛᱤᱱᱟᱹᱜ ᱢᱤᱱᱤᱴ ᱨᱮᱱᱟᱜ ᱵᱮᱱ ᱜᱟᱨ ᱛᱤᱱᱟᱹᱜ ᱢᱤᱱᱤᱴ ᱵᱮᱱ ᱜᱟᱞᱢᱟᱨᱟᱣ ᱠᱟᱜᱼᱟ ᱚᱱᱟ ᱚᱱᱟ ᱟᱹᱵᱮᱱᱟᱜ ᱦᱤᱥᱴᱨᱤ ᱨᱮᱜᱮ ᱚᱸᱰᱮ ᱥᱳᱭᱟ ᱚᱱᱟ ᱦᱤᱥᱟᱹᱵ ᱛᱮᱜᱮ ᱯᱮᱭᱥᱟ ᱠᱚ ᱧᱟᱢᱚᱜᱼᱟ ᱾
ᱟᱪᱪᱷᱟ ᱾
ᱟᱨ ᱱᱤᱭᱟᱹ ᱠᱟᱹᱢᱤ ᱢᱩᱪᱟᱹᱫ ᱠᱟᱛᱮᱜ ᱫᱚ ᱦᱟᱸᱜ ᱴᱨᱟᱱᱥᱠᱤᱨᱤᱯᱥᱚᱱ ᱨᱮᱭᱟᱜ ᱦᱟᱸᱜ ᱦᱤᱡᱩᱜᱼᱟ ᱦᱟᱸᱜ ᱡᱟᱦᱟᱸ ᱫᱚ ᱚᱞ ᱪᱤᱠᱤ ᱞᱤᱯᱤ ᱛᱮᱦᱟᱸᱜ ᱡᱟᱦᱟᱸ ᱫᱚ, ᱴᱨᱟᱱᱥᱠᱨᱤᱯᱥᱚᱱ ᱦᱩᱭᱩᱜᱼᱟ
ᱦᱳᱭ᱾
ᱟᱫᱚ ᱱᱤᱛ ᱦᱟᱹᱵᱤᱡ ᱛᱮ ᱟᱱᱟᱣᱩᱱᱥ ᱫᱚ ᱵᱟᱠᱚ ᱟᱱᱟᱣᱩᱱᱥ ᱠᱟᱫᱟ ᱯᱷᱟᱭᱱᱟᱞᱤ ᱫᱚ, ᱡᱮ ᱵᱚᱞᱮ ᱠᱤ ᱚᱞ ᱪᱤᱠᱤ ᱛᱮ ᱦᱩᱭᱩᱜᱼᱟ ᱥᱮ ᱫᱮᱵᱽᱱᱟᱜᱚᱨᱤ ᱛᱮ ᱦᱩᱭᱩᱜᱼᱟ ᱥᱮ ᱤᱝᱞᱤᱥ ᱛᱮ ᱦᱟᱸᱜ ᱦᱩᱭᱩᱜᱼᱟ᱾
ᱟᱪᱪᱷᱟ᱾
ᱦᱮᱸ᱾
ᱡᱮᱦᱮᱛᱩ ᱚᱞ ᱚᱞ ᱪᱤᱠᱤ ᱛᱮ ᱨᱟᱠᱟᱵ ᱠᱟᱱᱟ ᱮᱱᱠᱷᱟᱱ ᱱᱚᱣᱟ ᱫᱚ ᱪᱤᱠᱤ ᱛᱮᱜᱮ ᱱᱷᱟᱜ ᱠᱚ ᱠᱚᱨᱟᱣᱟ ᱡᱟ ᱜᱮ ᱠᱟᱨᱭᱟ ᱨᱮᱭᱟᱜ ᱡᱟᱦᱟ ᱜᱮ ᱮ ᱤᱱᱥᱴᱨᱟᱠᱥᱮᱱ ᱮ ᱮᱢᱚᱜ ᱠᱟᱱᱟ ᱪᱤᱠᱤ ᱛᱮᱜᱮ ᱮᱢᱚᱜ ᱠᱟᱱᱟᱭ ᱛᱚ, ᱮᱱᱠᱷᱟᱱ ᱦᱚᱭ ᱛᱚ ᱟᱥᱟ ᱠᱚᱨᱤ
ᱦᱮᱸ ᱦᱮᱸ, ᱚᱞ ᱪᱤᱠᱤ ᱛᱮ ᱜᱮ ᱯᱟᱥᱮᱡ ᱦᱩᱭ ᱫᱟᱲᱮᱭᱟᱜᱼᱟ ᱱᱟᱭᱤᱱᱴᱤ ᱱᱟᱭᱤᱱ ᱯᱚᱭᱮᱱᱴ ᱪᱟᱱᱥ ᱫᱚ ᱢᱮᱱᱟᱜᱼᱟ ᱪᱮᱫ ᱟᱜ ᱡᱮ ᱟᱜᱟᱨ ᱱᱚᱣᱟ ᱥᱟᱱᱛᱷᱟᱞᱤ ᱚᱞ ᱪᱤᱠᱤ ᱞᱤᱯᱤ ᱡᱩᱫᱤ ᱮᱱᱛᱮᱜ ᱜᱩᱜᱳᱞ ᱨᱮ ᱱᱚᱣᱟ ᱰᱮᱴᱟ ᱱᱚᱣᱟ ᱡᱩᱫᱤ ᱠᱟᱞᱮᱠᱴ ᱮᱫ ᱠᱟᱱ ᱠᱷᱟᱡ ᱫᱚ ᱠᱟᱦᱤᱱᱟ ᱠᱟᱦᱤ ᱚᱞ ᱪᱤᱠᱤ ᱞᱤᱯᱤ ᱛᱮᱜᱮ ᱦᱟᱛᱟᱣ ᱨᱮᱭᱟᱜ ᱩᱫᱽᱫᱮᱥ ᱫᱚ ᱢᱮᱱᱟᱜ ᱛᱟᱭᱟ ᱡᱟᱹᱱᱤᱡ᱾
ᱟᱨ᱾ ᱱᱚᱣᱟ ᱠᱷᱚᱱ ᱞᱟᱦᱟ ᱨᱮ ᱟᱨ ᱦᱚᱸ ᱱᱚᱝᱠᱟ ᱱᱟᱜ ᱮᱯᱞᱤᱠᱮᱥᱚᱱ ᱨᱮᱵᱮᱱ ᱠᱟᱹᱢᱤ ᱵᱟᱲᱟ ᱟᱠᱟᱜᱼᱟ ᱥᱮ ᱱᱚᱣᱟ ᱫᱚ ᱟᱵᱮ ᱱᱟᱜ ᱫᱚ ᱮᱦᱚᱵ ᱫᱚᱢ ᱠᱟᱱᱟ?
ᱟᱪᱪᱷᱟ, ᱟᱢᱟᱜ ᱚᱲᱟᱜ ᱫᱚ?
ᱟᱻ ᱥᱚᱨᱤ, ᱢᱮᱱᱠᱷᱟᱱ ᱱᱚᱣᱟ ᱨᱮᱫᱚ ᱪᱮᱫ ᱠᱚ ᱢᱮᱱᱟ ᱢᱮᱱ ᱟᱠᱟᱫ ᱟᱠᱚ ᱵᱚᱞᱮ ᱯᱟᱨ ᱥᱚᱱᱟᱞ ᱴᱮᱞ ᱫᱚ ᱵᱟᱵᱚᱱ ᱜᱟᱨᱢᱟᱨᱟᱣ ᱫᱟᱲᱮᱭᱟᱜᱼᱟ ᱪᱮᱫ ᱟᱜ ᱡᱮ ᱡᱚᱠᱷᱚᱱ ᱱᱟᱜ ᱴᱨᱟᱱᱥᱠᱨᱤᱯᱥᱚᱱ ᱠᱚ ᱠᱚᱨᱟᱣᱟ ᱦᱟᱸᱜ ᱥᱮ, ᱱᱚᱣᱟ ᱦᱟᱸᱜ ᱠᱚ ᱟᱸᱡᱚᱢᱟ ᱦᱟᱸᱜ ᱚᱸᱰᱮ ᱫᱚ ᱢᱤᱫ ᱢᱤᱫ ᱣᱟᱨᱰ ᱦᱟᱸᱜ᱾
ᱴᱷᱤᱠ ᱜᱮᱭᱟ ᱛᱟᱦᱞᱮ, ᱤᱧ ᱮᱠᱪᱩᱭᱮᱞᱤ ᱵᱟᱹᱧ ᱧᱮᱞ ᱟᱞᱟᱫᱟ ᱛᱚ ᱚᱱᱟ
ᱡᱷᱟᱨᱠᱷᱚᱸᱰ ᱫᱤᱥᱚᱢ᱾ ᱦᱮᱸ
ᱴᱷᱤᱠ ᱜᱮᱭᱟ ᱴᱷᱤᱠ ᱜᱮᱭᱟ ᱤᱱᱟᱹᱜᱮ, ᱟᱪᱪᱷᱟ ᱱᱚᱣᱟ ᱡᱮ ᱴᱨᱟᱱᱥ ᱠᱨᱤᱯᱥᱚᱱ ᱟᱠᱚ ᱚᱱᱟ ᱫᱚ ᱚᱠᱚᱭ ᱠᱚᱨᱟᱣ ᱟᱭ?
ᱴᱨᱟᱱᱥᱠᱨᱤᱯᱥᱮᱱ ᱫᱚ ᱟᱵᱚ ᱜᱮᱵᱚᱱ ᱠᱚᱨᱟᱣᱟ ᱦᱟᱸᱜ ᱡᱩᱫᱤ ᱟᱵᱮᱱ ᱱᱚᱣᱟ ᱞᱮᱝᱜᱩᱭᱮᱡᱽ ᱨᱮ
ᱟᱵᱮᱱ ᱵᱮᱱ ᱢᱟᱱᱮ ᱵᱮᱱ ᱵᱟᱲᱟᱭᱟ ᱛᱚ ᱟᱵᱮᱱ ᱠᱚᱨᱟᱣ ᱫᱟᱲᱮᱜᱼᱟ ᱱᱤᱭᱟᱹ ᱴᱨᱟᱱᱥᱠᱨᱤᱯᱥᱚᱱ ᱣᱟᱨᱠ ᱫᱚ ᱦᱟᱸᱜ ᱟᱹᱣᱨᱤ ᱮᱥᱴᱟᱴ ᱚᱜᱼᱟ ᱱᱚᱣᱟ ᱡᱮ ᱠᱚᱞᱤᱝ ᱨᱮᱠᱚᱨᱰᱤᱝ ᱠᱚᱞ ᱨᱮᱠᱚᱨᱰᱤᱝ ᱯᱨᱚᱡᱮᱠᱴ ᱮᱱᱰ ᱚᱜᱼᱟ
ᱛᱮᱢᱚᱱ ᱜᱮ ᱦᱟᱸᱜ ᱜᱨᱩᱯ ᱨᱮ ᱱᱳᱴᱤ ᱯᱷᱤᱠᱮᱥᱚᱱ ᱠᱚ ᱮᱢᱚᱜᱼᱟ ᱴᱨᱟᱱᱥᱠᱨᱤᱯᱥᱮᱱ ᱞᱟᱹᱜᱤᱫ ᱡᱩᱫᱟᱹᱛᱮ ᱮᱯᱞᱟᱭ ᱦᱩᱭᱩᱜᱼᱟ ᱟᱨ ᱠᱟᱹᱢᱤ ᱦᱩᱭᱩᱜᱼᱟ ᱚᱱᱟ᱾
ᱟᱪᱪᱷᱟ, ᱴᱷᱤᱠ ᱜᱮᱭᱟ ᱛᱟᱦᱞᱮ ᱛᱚ ᱢᱚᱸᱡᱽ, ᱢᱚᱸᱡᱽ ᱜᱮᱭᱟ᱾ ᱡᱟᱸᱦᱟᱭ ᱠᱚᱣᱟᱜ ᱨᱚᱡᱽᱜᱟᱨ ᱚᱱᱠᱟ ᱴᱟᱭᱤᱢ ᱯᱟᱥ ᱵᱟᱲᱟᱭᱮᱜᱼᱟ ᱠᱚ ᱩᱱᱠᱩ ᱞᱟᱹᱜᱤᱫ ᱛᱮ ᱫᱚ ᱵᱮᱥ ᱯᱞᱟᱴᱯᱷᱚᱢ ᱠᱟᱱᱟ ᱤᱧᱟᱹᱜ ᱦᱤᱸᱥᱟᱹᱵᱽ ᱛᱮ ᱫᱚ᱾
ᱦᱳᱭ ᱦᱳᱭ, ᱟᱹᱰᱤ ᱢᱚᱸᱡᱽ ᱯᱞᱮᱴᱯᱷᱚᱢ ᱟᱨ ᱟᱹᱰᱤ ᱜᱟᱱ ᱤᱭᱟᱹ ᱢᱮᱱᱟᱜᱼᱟ ᱡᱮᱥᱮ ᱱᱚᱣᱟ ᱠᱟᱨᱭᱟ ᱵᱚᱱ ᱠᱟᱹᱢᱤᱭᱮᱫ ᱠᱟᱱᱟ ᱟᱨᱦᱚᱸ ᱚᱱᱠᱟ ᱱᱟᱜ ᱢᱮᱱᱟᱜᱼᱟ ᱱᱚᱣᱟ ᱠᱷᱚᱡ ᱞᱟᱦᱟ ᱨᱮ ᱱᱤᱭᱟᱹ ᱱᱚᱝᱠᱟ ᱱᱟᱜ ᱨᱮ ᱠᱟᱢ ᱥᱮ ᱠᱟᱢ ᱯᱮᱭᱟ ᱯᱩᱱᱭᱟ ᱮᱯᱞᱤᱠᱮᱥᱚᱱ ᱨᱮ ᱠᱟᱹᱢᱤ ᱦᱩᱭ ᱠᱟᱱᱟ ᱵᱚᱪᱷᱚᱨ ᱫᱤᱱ ᱜᱟᱱ ᱦᱩᱭᱱᱟ᱾ ᱢᱟᱱᱮ ᱟᱹᱰᱤ ᱵᱤ ᱵᱤᱵᱷᱤᱱ ᱵᱤᱵᱷᱤᱱ ᱞᱮᱝᱜᱩᱭᱮᱡᱽ ᱨᱮ ᱦᱤᱡᱩᱜ ᱛᱮ ᱜᱮ ᱛᱟᱦᱮᱱᱟ ᱱᱚᱣᱟ ᱫᱚ ᱟᱸ ᱮᱭᱟᱭ ᱠᱩ ᱰᱮᱴᱟ ᱠᱚ ᱠᱩᱞ ᱟᱭ ᱠᱟᱱᱟ ᱟᱻ ᱾ ᱟᱞᱟᱜᱽ ᱟᱞᱟᱜᱽ ᱵᱷᱟᱥᱟ ᱨᱮᱭᱟᱜ ᱩᱱᱤ ᱠᱚᱴᱨᱮᱱᱰ ᱤᱫᱤᱭᱮ ᱠᱟᱱᱟ ᱛᱟᱠᱤᱼᱼ ᱡᱚᱞᱫᱤ ᱥᱮ ᱚᱱᱮ ᱢᱚᱸᱡᱽ ᱛᱮ ᱢᱟᱱᱮ ᱡᱟᱦᱟ ᱱᱟᱜ ᱥᱟᱨᱪ ᱞᱟᱹᱜᱤᱫ ᱛᱮ ᱟᱢᱮᱜ ᱡᱚᱸᱵᱟᱵ ᱾
ᱤᱱᱯᱷᱚᱨᱢᱮᱥᱚᱱ ᱟᱡ ᱮ ᱮᱢ ᱫᱟᱲᱮᱭᱟᱜ ᱢᱟ ᱢᱮᱱᱛᱮ, ᱡᱮᱦᱮᱛᱩ ᱟᱵᱚᱣᱟᱜ ᱞᱮᱝᱜᱩᱭᱮᱡᱽ ᱨᱮᱼᱼ ᱱᱤᱛᱚ ᱢᱟᱱᱮ ᱱᱚᱣᱟ ᱥᱠᱨᱤᱯᱰᱼᱼ ᱯᱨᱳᱵᱞᱮᱢ ᱛᱟᱦᱮᱸ ᱠᱟᱱᱟ ᱛᱚ, ᱚᱱᱟ ᱠᱷᱟᱹᱛᱤᱨ ᱛᱮ ᱱᱚᱣᱟ ᱥᱠᱨᱤᱯᱰ ᱯᱨᱚᱵᱞᱮᱢ ᱫᱚᱼᱼ ᱠᱞᱤᱭᱟᱨ ᱞᱟᱹᱜᱤᱫ ᱛᱮ ᱡᱷᱟᱲᱠᱷᱚᱸᱰ ᱨᱮᱱ ᱱᱚᱣᱟ ᱫᱟᱨᱟᱭ ᱛᱮᱼᱼ ᱟᱡ ᱰᱟᱴᱟᱭ ᱠᱟᱞᱮᱠᱰ ᱠᱮᱜᱼᱟ ᱛᱟᱭ ᱛᱚ ᱾
ᱦᱮᱸ ᱦᱮᱸ ᱦᱚᱭ ᱦᱚᱭ ᱟᱨᱼᱼ ᱱᱚᱣᱟ ᱫᱚ ᱯᱟᱥᱮᱡ ᱱᱤᱛᱚᱜ ᱫᱚ ᱪᱟᱞᱟᱣ ᱦᱟᱛᱟᱲᱚᱜ ᱜᱮᱭᱟ, ᱟᱨ ᱛᱷᱚᱲᱟ ᱫᱤᱱ ᱦᱟᱹᱵᱤᱡ ᱫᱚ ᱾ ᱮᱵᱟᱨᱮ ᱧᱮᱞᱮᱫ ᱠᱟᱱ ᱜᱮᱭᱟ ᱵᱚᱱ ᱦᱟᱸᱜ ᱛᱤᱱᱟᱹᱜ ᱫᱤᱱ ᱦᱟᱹᱵᱤᱡ ᱪᱟᱞᱟᱜ ᱠᱟᱱᱟ ᱾
ᱚᱱᱠᱟ ᱫᱚ ᱛᱤᱱᱟᱹᱜ ᱫᱤᱱ ᱨᱮᱭᱟᱜ ᱱᱚᱣᱟ ᱫᱚ ᱰᱩᱨᱮᱥᱚᱱ ᱛᱟᱦᱮᱱᱟ ᱾ ᱢᱟᱥ ᱥᱮ ᱥᱮᱨᱢᱟ ᱾
ᱦᱮᱸ ᱮᱥᱮ ᱢᱟ ᱮᱱᱛᱮᱜ ᱵᱟᱠᱚ ᱚᱯᱷᱤᱥᱤᱭᱟᱞ ᱢᱟ ᱵᱟᱠᱚ ᱞᱟᱹᱭ ᱟᱠᱟᱜ, ᱢᱮᱱᱠᱷᱟᱱ ᱡᱟᱦᱟᱸᱭ ᱮᱱᱛᱮᱼᱼ ᱨᱮᱯᱚᱴ ᱥᱮᱫ ᱠᱷᱚᱱ ᱵᱟᱲᱟᱭ ᱧᱟᱢ ᱠᱟᱱᱟ ᱡᱮ ᱱᱚᱣᱟ ᱫᱚ ᱪᱟᱞᱟᱣ ᱦᱟᱛᱟᱲ ᱜᱮᱭᱟ ᱾ ᱪᱮᱫᱟᱜ ᱡᱮ ᱟᱹᱞᱤᱧ ᱡᱟᱦᱟᱸᱞᱤᱧ ᱠᱟᱹᱢᱤᱭᱮᱫ ᱠᱟᱱ ᱛᱟᱦᱮᱱᱟ ᱮᱴᱟᱜ ᱮᱯᱞᱤᱠᱮᱥᱚᱱ ᱨᱮᱼᱼ ᱦᱤᱱᱫᱤ ᱨᱮᱞᱤᱧ ᱠᱟᱢᱤ ᱞᱮᱜᱟ ᱞᱮᱫᱟ ᱦᱤᱱᱫᱤ ᱨᱮ ᱟᱨ ᱤᱝᱞᱤᱥ ᱨᱮ, ᱟᱨ ᱵᱟᱝᱞᱟ ᱨᱮᱞᱤᱧ ᱠᱟᱹᱢᱤ ᱞᱮᱫᱼᱟ ᱾ ᱚᱱᱟᱨᱮᱼᱼ
ᱦᱮᱸ
ᱫᱚ ᱪᱟᱞᱟᱣ ᱞᱮᱱ ᱜᱮᱭᱟ, ᱟᱭᱢᱟ ᱫᱤᱱ ᱜᱮ ᱪᱟᱞᱟᱣ ᱞᱮᱱᱟ ᱾ ᱟᱨᱼᱼ ᱪᱟᱞᱟᱣ ᱞᱮᱱ ᱜᱮᱭᱟ, ᱟᱫᱚ ᱢᱤᱫ ᱫᱚᱢ ᱨᱮ ᱚᱱᱟ ᱯᱞᱟᱴᱯᱷᱨᱚᱢ ᱨᱮᱫᱚ ᱟᱹᱰᱤᱜᱟᱱᱼᱼ ᱦᱚᱲᱠᱩ ᱛᱟᱦᱮᱸ ᱠᱟᱱᱟ ᱴᱨᱟᱯᱷᱤᱠ ᱟᱹᱰᱤ ᱡᱟᱹᱥᱛᱤ ᱛᱟᱦᱮᱸ ᱠᱟᱱᱟ, ᱛᱚ ᱚᱱᱟᱛᱮ ᱡᱚᱞᱫᱤ ᱜᱮ ᱚᱸᱰᱮ ᱫᱚ ᱴᱟᱥᱠ ᱠᱚᱢᱯᱞᱤᱴᱚᱜ ᱠᱟᱱᱟ ᱾
ᱦᱮᱸ ᱾
ᱟᱭᱢᱟ ᱫᱚ ᱧᱮᱞᱚᱜ ᱠᱟᱱᱟ ᱪᱷᱮ ᱥᱟᱛᱥᱚ ᱦᱚᱲ ᱜᱮ ᱢᱮᱱᱟᱜ ᱵᱚᱱᱟ ᱾ ᱱᱤᱛᱚᱜ ᱟᱨ ᱪᱷᱮ ᱥᱟᱛᱥᱚ ᱦᱚᱲᱛᱮᱼᱼ ᱫᱚ ᱟᱹᱰᱤ ᱜᱟᱱᱼᱼ ᱢᱟᱱᱮ ᱵᱟᱹᱧ ᱞᱟᱦᱟᱣ ᱫᱟᱲᱮᱭᱟᱜᱼᱟ, ᱤᱧᱟᱹᱜ ᱢᱮᱱᱨᱮ ᱢᱮᱱᱮᱫ ᱠᱟᱱᱟ ᱾ ᱟᱫᱚ ᱦᱟᱸᱜᱼᱼ
ᱟᱪᱪᱷᱟ, ᱟᱨ ᱦᱟᱱᱟ ᱨᱮᱫᱚᱼᱼ ᱛᱤᱱᱟᱹᱜ ᱜᱟᱱ ᱦᱚᱲ ᱛᱤᱱᱟᱹᱜ ᱦᱚᱲ ᱠᱚ ᱛᱟᱦᱮᱱ ᱠᱟᱱ ᱛᱟᱦᱮᱫ ᱾
ᱚᱱᱟᱴᱟᱜ ᱫᱚ ᱚᱞ ᱤᱱᱰᱤᱭᱟ ᱠᱚ ᱤᱭᱩᱡ ᱮᱫ ᱾ ᱠᱟᱱᱟ, ᱚᱱᱟᱴᱟᱜ ᱨᱮᱫᱚ ᱟᱹᱰᱤ ᱜᱟᱱ ᱫᱚᱥ ᱯᱚᱱᱫᱽᱨᱚ ᱦᱟᱡᱟᱨ ᱜᱟᱱ ᱦᱚᱲ, ᱢᱤᱫ ᱫᱚᱢ ᱨᱮᱠᱚᱼᱼ ᱴᱨᱟᱱᱥᱠᱨᱤᱯᱥᱮᱱ ᱠᱟᱱ ᱛᱟᱦᱮᱱᱟ, ᱟᱨ ᱚᱰᱤᱭᱳ ᱠᱚᱞ ᱦᱚᱸ ᱠᱚᱞ ᱨᱮᱠᱳᱰᱤᱝ ᱾
ᱟᱪᱪᱷᱟ ᱾
ᱫᱚᱥ ᱦᱟᱡᱟᱨ ᱯᱟᱸᱪ ᱦᱟᱡᱟᱨ ᱾
ᱮᱱᱠᱷᱟᱱ ᱛᱚ ᱞᱚᱜᱚᱱ ᱜᱮᱛᱚ ᱠᱚᱢᱯᱞᱤᱴᱚᱜᱼᱟ ᱾ ᱧᱮᱞ ᱡᱟᱦᱟᱸ ᱥᱟᱨᱟ ᱫᱤᱱ ᱜᱮᱼᱼ
ᱦᱮᱸ ᱟᱫᱚ ᱚᱱᱟᱴᱟᱜ ᱨᱮᱫᱚ ᱚᱱᱟᱴᱟᱜᱼᱼ ᱮᱴᱟᱜᱟᱜ ᱨᱮ ᱡᱟᱦᱟᱸᱴᱟᱜ ᱠᱟᱹᱢᱤ ᱵᱟᱲᱟ ᱞᱮᱫᱟᱹᱧ ᱚᱱᱟᱴᱟᱜ ᱨᱮᱱᱟᱜ ᱢᱤᱫᱴᱮᱱ ᱵᱮᱥ ᱠᱚᱣᱟᱞᱤᱴᱤ ᱫᱚ ᱪᱮᱫᱼᱼ ᱛᱟᱦᱮᱸ ᱠᱟᱱᱟ ᱡᱮ, ᱵᱚᱞᱮ ᱟᱵᱮᱱᱼᱼ ᱛᱤᱦᱤᱧ ᱵᱮᱱ ᱜᱟᱞᱢᱟᱨᱟᱣ ᱠᱮᱜᱼᱟ ᱛᱚ ᱱᱚ ᱵᱟᱡᱮ ᱥᱚᱢᱚᱭ ᱟᱵᱮᱱᱟᱜ ᱯᱮᱢᱮᱱᱴ ᱤᱭᱩ ᱯᱤ ᱟᱭ ᱨᱮ ᱪᱟᱞᱟᱜᱼᱟ ᱾ ᱡᱟᱦᱟᱸ ᱛᱤᱱᱟᱹᱜ ᱜᱮ ᱯᱮᱢᱮᱱᱴ ᱵᱮᱱᱟᱣ ᱟᱠᱟᱱᱟ ᱾ ᱱᱚ ᱵᱟᱡᱮ ᱟᱴ ᱵᱟᱡᱮ ᱧᱤᱫᱟᱹ ᱰᱤᱞᱤ ᱯᱮᱢᱮᱱᱴ ᱟᱫᱚ ᱱᱚᱣᱟᱼᱼ ᱟᱫᱚ ᱚᱱᱠᱟ ᱫᱚ ᱵᱟᱠᱚ ᱢᱮᱱᱮᱫ ᱠᱟᱱᱟ ᱱᱚᱣᱟ ᱨᱮᱫᱚᱼᱼ ᱱᱚᱣᱟ ᱨᱮᱫᱚ ᱠᱚ ᱢᱮᱱ ᱮᱫᱟ ᱵᱚᱞᱮ ᱠᱤᱠᱴᱤ ᱨᱥᱛᱤ ᱥᱟᱵ ᱟᱢᱼᱼ ᱚᱱᱮ ᱠᱚ ᱧᱮᱞᱮᱫ ᱠᱟᱱ ᱛᱟᱵᱮᱱᱟ, ᱟᱵᱮᱱᱟᱜ ᱛᱤᱱᱟᱹᱜ ᱵᱮᱱᱼᱼ ᱠᱚᱞ ᱵᱮᱱ ᱠᱢᱯᱞᱤᱴ ᱠᱮᱫᱟ, ᱛᱤᱱᱟᱹᱜ ᱤᱭᱟᱹ ᱤᱥᱠᱮ ᱵᱟᱫᱽᱼᱼ ᱯᱟᱥᱮᱫ ᱱᱚᱣᱟ ᱨᱮᱫᱚᱼᱼ ᱴᱟᱥᱠ ᱩᱯᱚᱨᱮ ᱟᱵᱮᱱᱟᱜ ᱰᱤᱯᱮᱱᱰ ᱮᱜ ᱠᱟᱱᱟ, ᱛᱤᱱᱟᱹᱜ ᱵᱮᱱ ᱠᱩᱞᱟᱹᱣ ᱠᱮᱫᱟ ᱥᱮ ᱪᱮᱫ ᱞᱮᱠᱟ ᱮᱱᱛᱮ ᱾
ᱟᱪᱪᱷᱟ᱾ ᱦᱚᱭ ᱡᱮᱦᱮᱛᱩ ᱱᱚᱣᱟ ᱨᱮ ᱥᱤ ᱦᱚᱲ ᱵᱟᱠᱚ ᱠᱟᱱᱮᱠᱴᱚᱜ ᱠᱟᱱᱟ ᱥᱮ ᱮᱱᱠᱷᱟᱱ ᱦᱚᱭᱛᱚ ᱚᱱᱟᱠᱚ ᱞᱟᱹᱭᱮᱫᱼᱟ ᱡᱮ ᱡᱟᱦᱟᱸᱭ ᱡᱟᱦᱟᱸᱭ ᱴᱟᱥᱠ ᱠᱚ ᱠᱚᱢᱯᱞᱤᱴᱟ ᱟᱫᱚ ᱩᱱᱠᱩ ᱚᱱᱠᱟ ᱠᱚ ᱤᱭᱟᱹᱭᱟ ᱟᱨ ᱱᱚᱣᱟ ᱫᱚ ᱯᱮᱢᱮᱱᱴ ᱫᱚ ᱪᱮᱫᱮᱠᱟ ᱢᱟᱫᱽᱫᱷᱚᱢ ᱛᱮ ᱠᱚ ᱮᱢᱚᱜᱼᱟ᱾
ᱯᱮᱢᱮᱱᱴ ᱫᱚ ᱟᱵᱮᱱᱟᱜ ᱚᱯᱥᱮᱱ ᱢᱮᱱᱟᱜᱼᱟ ᱚᱸᱰᱮ ᱥᱟᱢᱱᱮ ᱨᱮ ᱟᱵᱮᱱ ᱵᱮᱝᱠ ᱮᱠᱟᱣᱩᱱᱴ ᱵᱮᱱ ᱰᱟᱞᱟᱣ ᱫᱟᱲᱮᱭᱟᱜᱼᱟ ᱟᱨ ᱤᱭᱩ ᱯᱤ ᱟᱭ ᱠᱚᱦᱚᱸᱵᱮᱱ ᱰᱟᱞᱟᱣ ᱫᱟᱲᱮᱜᱭᱟᱜ ᱜᱮᱭᱟ, ᱚᱸᱰᱮ ᱚᱯᱥᱮᱱ ᱢᱮᱱᱟᱜᱼᱟ ᱯᱷᱳᱱ ᱯᱮ ᱜᱩᱜᱩᱞ ᱯᱮ ᱨᱮᱭᱟᱜ᱾ ᱵᱟᱨᱭᱟ ᱵᱟᱨᱭᱟ ᱚᱯᱷᱥᱮᱱ ᱚᱸᱰᱮ ᱛᱟᱦᱮᱱᱟ ᱡᱟᱦᱟᱸᱴᱟᱜ ᱨᱮᱜᱮ ᱟᱵᱮᱱ ᱵᱮᱱ ᱮᱯᱞᱟᱭ ᱫᱟᱲᱮᱭᱟᱜᱼᱟ᱾
ᱧᱮᱞ ᱢᱮ ᱟᱵᱚ ᱜᱚᱨᱢᱮᱱᱴ ᱠᱤᱢᱵᱟ ᱱᱚᱣᱟ ᱮ ᱟᱭ ᱦᱚᱸ ᱛᱤᱱᱟᱹᱜ ᱵᱮᱥ ᱥᱩᱡᱚᱜ ᱮ ᱮᱢᱟᱵᱚᱱ ᱠᱟᱱᱟ᱾ ᱟᱵᱚ ᱡᱟᱹᱥᱛᱤ ᱠᱟᱛᱮᱜ ᱱᱚᱣᱟ ᱨᱮᱭᱟᱜ ᱯᱨᱚᱯᱷᱤᱴ ᱵᱟᱝᱵᱚᱱ ᱩᱴᱷᱟᱹᱣ ᱫᱟᱲᱮᱭᱟᱜ ᱠᱟᱱᱟ, ᱱᱚᱣᱟᱣᱟᱜ ᱜᱮ ᱢᱤᱫᱴᱮᱱ ᱦᱟᱦᱟᱲᱟᱜ ᱡᱤᱱᱤᱥ᱾
ᱦᱚᱭ ᱥᱟᱱᱟᱢ ᱡᱤᱱᱤᱥᱜᱤ ᱮᱵᱮᱞᱮᱵᱮᱞ ᱢᱮᱱᱟᱜᱼᱟ᱾ ᱢᱮᱱᱠᱷᱟᱱ ᱟᱵᱚ ᱫᱚ ᱚᱱᱟ ᱚᱱᱟ ᱦᱟᱹᱵᱤᱡ ᱵᱩᱱ ᱛᱟᱲᱟᱢ ᱵᱟᱵᱚᱱ ᱪᱟᱞᱟᱣ ᱫᱟᱲᱮᱭᱟᱜ ᱠᱟᱱᱟ ᱵᱟᱵᱚᱱ ᱯᱟᱸᱡᱟ ᱛᱤᱭᱟᱜ ᱫᱟᱲᱮᱜ ᱠᱟᱱᱟ᱾ ᱢᱟᱱᱮ ᱱᱤᱛ ᱦᱚᱸ ᱚᱱᱠᱟᱱ ᱵᱚᱦᱩᱛ ᱠᱤᱪᱷᱩ ᱢᱮᱱᱟᱜᱼᱟ, ᱚᱱᱞᱟᱭᱤᱱ ᱨᱮ ᱠᱤ ᱟᱵᱮᱱ ᱚᱲᱟᱜ ᱨᱮ ᱫᱩᱲᱩᱵ ᱫᱩᱲᱩᱵ ᱟᱭᱢᱟ ᱯᱚᱭᱥᱟ ᱵᱮᱱ ᱠᱟᱢᱟᱣ ᱫᱟᱲᱮᱭᱟᱜᱼᱟ, ᱢᱮᱱᱠᱷᱟᱱ ᱚᱸᱰᱮ ᱦᱟᱹᱵᱤᱡ ᱟᱵᱤᱱ ᱡᱟᱱᱠᱟᱨᱤ ᱤᱱᱴᱟᱨᱠᱥᱮᱱ ᱚᱠᱚᱭ ᱮᱢᱟᱵᱮᱱᱟ᱾ ᱠᱟᱛᱷᱟ ᱫᱚ ᱦᱩᱭᱩᱜ ᱠᱟᱱᱟ ᱱᱚᱣ
ᱵᱟᱝ ᱟᱨ ᱟᱵᱚ ᱦᱚᱲ ᱦᱚᱸ ᱟᱨ ᱢᱤᱫᱴᱮᱱ ᱧᱮᱞ ᱟᱠᱟᱜ ᱤᱪᱪᱷᱷᱟ ᱦᱚᱸ ᱚᱱᱠᱟ ᱵᱟᱪᱩᱜ ᱛᱟᱠᱚᱣᱟ᱾ ᱠᱟᱨᱚᱱ ᱱᱤᱛᱚᱝ ᱧᱮᱞ ᱢᱮ ᱥᱚᱥᱟᱞ ᱢᱤᱰᱤᱭᱟ ᱡᱚᱢᱟᱱᱟ ᱨᱮ ᱢᱮᱠᱥᱤᱢᱟᱢ ᱡᱷᱟᱲᱠᱷᱚᱱᱰ ᱨᱮᱱᱫᱚ ᱠᱚ ᱠᱚᱢ ᱠᱟᱨᱚᱱ ᱤᱧ ᱦᱚᱸᱧ ᱡᱷᱟᱲᱠᱷᱚᱸᱰ ᱨᱮᱧ ᱠᱟᱱ ᱜᱮᱭᱟ᱾
ᱦᱩᱸ᱾
ᱟᱸᱻ ᱵᱮᱝᱜᱚᱞ ᱨᱮᱱᱤᱧ ᱧᱮᱞ ᱟᱠᱟᱫ ᱠᱚᱣᱟ ᱡᱮ ᱠᱚᱲᱟ ᱡᱩᱫᱤ ᱪᱟᱹᱠᱨᱤ ᱠᱟᱱᱟᱭ ᱠᱩᱲᱤ ᱜᱤᱫᱽᱨᱟᱹ ᱫᱚ ᱟᱡᱤᱡ ᱚᱣᱟᱭᱤᱯ ᱛᱟᱭ ᱫᱚ ᱦᱟᱸᱜ ᱮᱨᱟ ᱛᱟᱭ ᱫᱚ ᱵᱞᱚᱜᱮ ᱵᱮᱱᱟᱣᱟ ᱯᱷᱤᱨ ᱚᱱᱞᱟᱭᱤᱱ ᱵᱮᱵᱥᱟᱭ ᱠᱟᱜᱼᱟ ᱪᱟᱞᱩᱭᱟᱭ ᱚᱱᱟ ᱚᱱᱟᱜᱮ ᱵᱞᱚᱜ ᱨᱮ ᱫᱮᱠᱷᱟᱣᱟᱭ ᱡᱮ ᱱᱚᱝᱠᱟ ᱱᱚᱝᱠᱟᱱ ᱱᱤᱱᱟᱹᱜ ᱠᱟᱥᱴᱚᱢᱟᱨ ᱠᱚ ᱢᱮᱱᱠᱷᱟᱱ ᱟᱵᱚ ᱥᱮᱫ ᱫᱚᱧ ᱧᱮᱞ ᱟᱠᱟᱫ ᱠᱚᱣᱟ ᱟᱵᱚ ᱢᱟᱱᱮ ᱟᱵᱚ ᱠᱚᱢᱩᱱᱤᱴᱤ ᱨᱮ ᱚᱱᱟ ᱡᱤᱱᱤᱥᱴᱟᱜ ᱫᱚ ᱠᱷᱩᱵ ᱠᱚᱢ ᱢᱮᱱᱟᱜᱼᱟ᱾
ᱠᱚᱢ᱾ ᱠᱟᱥᱚᱞ ᱫᱚ ᱠᱟᱛᱷᱟ ᱦᱩᱭᱩᱜ ᱠᱟᱱᱟ ᱱᱚᱛᱮ ᱫᱚ ᱟᱵᱚ ᱫᱚ ᱦᱚᱲ ᱢᱟᱱᱮ ᱟᱵᱚᱣᱟᱜ ᱥᱚᱪᱟ ᱢᱟᱱᱮ ᱪᱮᱫ ᱞᱮᱠᱟ ᱪᱚ ᱢᱮᱱᱟᱜ ᱵᱟᱝ᱾ ᱟᱵᱚ ᱫᱚᱵᱚᱱ ᱦᱩᱫᱤᱥ ᱛᱟᱦᱮᱱᱟ ᱠᱤ ᱱᱚᱛᱮᱱ ᱵᱚᱞᱮ ᱤᱧ ᱡᱩᱫᱤ ᱵᱞᱚᱜ ᱤᱧ ᱵᱮᱱᱟᱣᱮᱫ ᱠᱟᱱᱟ ᱛᱚ ᱦᱚᱲ ᱪᱮᱫ ᱠᱚ ᱢᱤᱛᱟᱹᱧᱟ, ᱟᱛᱩ ᱨᱮᱱ ᱦᱚᱲ ᱪᱮᱫ ᱠᱚ ᱢᱤᱛᱟᱹᱧᱟ᱾ ᱩᱱᱤ ᱵᱷᱤᱰᱭᱚ ᱧᱮᱞ ᱞᱤᱛᱤᱧ ᱡᱮ ᱦᱟᱹᱱᱤ ᱧᱮᱞᱮᱧᱟ ᱦᱟᱹᱱᱤᱭ ᱧᱮᱞᱮᱧᱟ ᱥᱮ ᱦᱟᱱᱟᱧ ᱞᱤᱧᱠᱟ ᱞᱮᱠᱷᱟᱱᱡ ᱱᱚᱝᱠᱟ ᱢᱟᱱᱮ ᱦᱚᱲᱟᱜ ᱨᱚᱲ ᱵᱟᱵᱚᱱ ᱥᱟᱦᱟᱣ ᱫᱟᱲᱮᱜ ᱛᱟᱦᱮᱫ᱾ ᱠᱟᱹᱦᱤ ᱱᱟ ᱜᱮᱧ ᱦᱩᱫᱤᱥ ᱛᱟᱦᱮᱱᱟ ᱵᱚᱞᱮ ᱦᱚᱲᱟᱜ ᱢᱟᱱᱮ ᱨᱚᱲ ᱟᱵᱚ ᱟᱵᱚ ᱵᱟᱵᱚᱱ ᱯᱷᱮᱥ ᱫᱟᱲᱮᱭᱟᱜ ᱛᱟᱦᱮᱱᱟ᱾ ᱟᱨ ᱡᱟᱦᱟᱸ ᱛᱤᱱᱟᱹᱜ ᱵᱟᱝᱜᱟᱞ ᱠᱚᱨᱮ ᱮᱱᱛᱮᱫ ᱧᱮᱞᱚᱜ ᱠᱟᱱ ᱜᱮᱭᱟ ᱥᱮ ᱮᱴᱟᱜ ᱥᱮᱫ ᱦᱚᱸ ᱧᱮᱞᱚᱜ ᱠᱟᱱ ᱜᱮᱭᱟ᱾ ᱠᱷᱩᱞᱞᱤ ᱢᱟᱭᱤᱰ ᱨᱮᱠᱚ ᱛᱟᱦᱮᱱᱟ᱾
ᱦᱩᱸ ᱱᱚᱸᱰᱮ ᱫᱚ ᱢᱮᱱᱟ ᱦᱚᱲ ᱪᱮᱫ ᱠᱚ ᱞᱟᱹᱭᱟ ᱚᱱᱟ ᱫᱚ ᱵᱟᱝ ᱱᱚᱣᱟ ᱦᱚᱸ ᱢᱤᱫᱴᱟᱝ ᱢᱟᱨᱟᱝ ᱤᱭᱟᱹ ᱠᱟᱱᱟ ᱚᱱᱟᱼᱼ
ᱮᱸ ᱟᱹᱰᱤ ᱜᱟᱱ ᱦᱚᱲᱤᱧ ᱚᱱᱠᱟᱧ ᱧᱮᱞ ᱟᱠᱟᱫ ᱠᱚᱣᱟ ᱡᱮᱭᱥᱮ ᱢᱤᱫ ᱵᱟᱨᱼᱼ ᱠᱩ ᱢᱮᱱ ᱜᱮᱭᱟ ᱠᱚ ᱵᱷᱤᱰᱭᱳᱧ ᱵᱮᱱᱟᱣᱟ ᱵᱞᱚᱠ ᱟᱹᱧ ᱠᱞᱚᱜᱤᱝᱟᱹᱧ ᱟᱭᱢᱟ ᱥᱟᱱᱛᱷᱟᱞᱤ ᱨᱮ ᱦᱚᱸ ᱵᱞᱚᱜᱟᱨ ᱢᱮᱱᱟᱜ ᱠᱚᱣᱟ ᱥᱮᱼᱼ ᱧᱮᱞ ᱠᱟᱫ ᱠᱚᱜᱮᱧ ᱤᱧᱦᱚᱧ ᱵᱞᱚᱜᱟᱨ ᱠᱟᱱ ᱜᱮᱭᱟ ᱢᱮᱱ ᱠᱷᱟᱱ ᱧᱮᱞ ᱠᱚ ᱛᱟᱦᱮᱱᱟᱹᱧ ᱠᱮᱢᱮᱨᱟ ᱥᱟᱵ ᱠᱷᱟᱡ ᱜᱮ ᱩᱱᱠᱩ ᱠᱚ ᱢᱮᱱᱟ ᱟᱞᱮ ᱟᱛᱳ ᱨᱮᱱ ᱠᱚ ᱧᱮᱞ ᱞᱤᱧ ᱠᱷᱟᱡ ᱤᱧ ᱤᱧ ᱱᱩᱠᱩ ᱠᱚ ᱧᱮᱞ ᱞᱤᱧ ᱠᱷᱟᱡᱼᱼ ᱛᱚ ᱚᱱᱟ ᱤᱭᱟᱹ ᱛᱮ ᱱᱚᱣᱟ ᱥᱳᱥᱟᱞ ᱢᱤᱰᱤᱭᱟ ᱨᱮᱦᱚᱸ ᱢᱟᱱᱮ ᱟᱹᱰᱤ ᱠᱚᱢ ᱟᱵᱚ ᱵᱚᱱ ᱢᱟᱱᱮ ᱵᱚᱱ ᱴᱮᱞᱮᱱᱴ ᱛᱟᱦᱮᱱ ᱛᱩᱞᱩᱡ ᱟᱭᱢᱟ ᱜᱟᱱ ᱦᱚᱲ ᱵᱟᱠᱚ ᱦᱮᱡ ᱫᱟᱲᱮᱭᱟᱜ ᱠᱟᱱᱟ ᱴᱮᱞᱮᱱᱴ ᱢᱮᱱᱟᱜ ᱜᱮᱭᱟ ᱞᱮᱠᱤᱱ ᱩᱱᱤ ᱚᱱᱟ ᱴᱮᱞᱮᱱᱴᱼᱼ ᱚᱱᱟ ᱥᱳᱥᱟᱞ ᱢᱤᱰᱤᱭᱟ ᱨᱮ ᱟᱹᱜᱩᱭᱟ ᱛᱚᱵᱮ ᱛᱚᱨᱚᱝ ᱦᱚᱲ ᱠᱚ ᱧᱮᱞᱮ ᱴᱷᱤᱠ ᱜᱮᱭᱟ ᱟᱨ ᱵᱟᱠᱷᱟᱱ ᱫᱚ ᱮᱱᱛᱮᱜ ᱚᱲᱟᱜ ᱨᱮ ᱫᱩᱲᱩᱵ ᱠᱟᱛᱮᱜ ᱛᱚ ᱵᱟᱢ ᱵᱩᱡᱽ ᱫᱟᱲᱮᱭᱟᱜᱼᱟ ᱦᱳᱭ ᱦᱳᱭ ᱠᱟᱛᱷᱟ ᱫᱚ ᱚᱱᱟ ᱦᱩᱭᱩᱜ ᱠᱟᱱᱟ ᱟᱨ ᱫᱤᱱ ᱫᱤᱱᱼᱼ ᱛᱮ ᱱᱮᱛᱟᱨ ᱫᱚ ᱦᱟᱸᱜ ᱵᱟᱹᱭ ᱵᱟᱹᱭ ᱛᱮ ᱦᱟᱸᱜ ᱯᱟᱥᱮᱡ ᱱᱤᱛᱚᱜ ᱥᱳᱥᱟᱞ ᱢᱤᱰᱤᱭᱟ ᱨᱮ ᱧᱮᱞ ᱧᱮᱞᱛᱮ ᱡᱚᱛᱚ ᱦᱚᱲ ᱠᱚ ᱮᱠᱼᱼ ᱟᱹᱠᱤᱵᱚᱜ ᱠᱟᱱᱟ ᱟᱫᱚ ᱦᱟᱸᱜ ᱡᱩᱫᱤ ᱦᱟᱸᱜ ᱚᱱᱠᱟ ᱵᱷᱚᱭᱤᱥᱥᱚ ᱨᱮ ᱡᱩᱫᱤ ᱠᱚᱼᱼ
ᱯᱚᱡᱤᱴᱤᱵᱷ ᱥᱮ
ᱵᱟᱝ ᱦᱮᱸ ᱚᱱᱟ ᱫᱚ ᱦᱮᱸᱼᱼ ᱢᱮᱱ ᱠᱷᱟᱱ ᱟᱨ ᱢᱤᱫᱴᱟᱝ ᱱᱚᱣᱟ ᱦᱩᱭᱩᱜ ᱠᱟᱱᱟ ᱡᱮ ᱟᱵᱚ ᱪᱮᱫ ᱢᱟᱪᱮᱫ ᱦᱚᱸ ᱵᱟᱵᱚᱱ ᱫᱟᱲᱮᱭᱟᱜ ᱠᱟᱱᱟ ᱪᱮᱫᱟᱜ ᱞᱟᱹᱭ ᱢᱮ ᱱᱚᱣᱟ ᱡᱮ ᱱᱤᱱᱟᱹᱜ ᱫᱤᱱ ᱥᱮᱵᱤᱝ ᱠᱟᱜᱼᱟ ᱱᱤᱭᱟᱹ ᱫᱚ ᱱᱤᱛᱚᱝ ᱵᱚᱨᱛᱚᱢᱟᱱ ᱪᱟᱞᱟᱜ ᱟᱢ ᱫᱚ ᱡᱟᱦᱟᱸᱛᱤᱱᱟᱹᱜ ᱥᱮ ᱵᱷᱤᱝ ᱠᱚᱛᱟᱢ ᱛᱟᱦᱮᱱᱟ ᱡᱷᱚᱛᱚ ᱜᱮᱢ
ᱢᱤᱫᱴᱮᱱ ᱡᱤᱱᱤᱥ ᱤᱧᱼᱼ ᱜᱮ ᱮ ᱟᱜᱟᱨ ᱩᱱᱤ ᱤᱧᱟᱹᱜ ᱛᱚ ᱯᱟᱪᱟᱥ ᱦᱟᱡᱟᱨ ᱥᱮᱞᱨᱤ ᱡᱩᱫᱤ ᱠᱟᱱ ᱛᱟᱭᱟ ᱛᱚ ᱩᱱᱤᱭᱟᱜ ᱩᱱᱤ ᱫᱚᱼᱼ ᱯᱟᱪᱟᱥ ᱦᱟᱡᱟᱨ ᱥᱮᱞᱨᱤ ᱢᱟ ᱛᱟᱦᱮᱱ ᱜᱮ ᱩᱱᱤ ᱥᱟᱱᱟᱢ ᱠᱷᱚᱱ ᱞᱟᱦᱟ ᱨᱮ ᱞᱳᱱ ᱛᱮ ᱦᱟᱛᱟᱣᱟ ᱯᱷᱳᱱ ᱞᱳᱱ ᱛᱮ ᱟᱭ ᱯᱷᱳᱱᱮ ᱦᱟᱛᱟᱣᱟ ᱞᱳᱱ ᱛᱮ ᱜᱟᱹᱰᱤ ᱦᱟᱛᱟᱣ ᱠᱟᱜ ᱪᱟᱨ ᱪᱟᱠᱟ ᱟᱫᱚ ᱟᱢ ᱢᱟ ᱚᱸᱰᱮ ᱮᱦᱚᱵ ᱨᱮᱜᱮ ᱟᱢ ᱢᱟᱢ ᱯᱷᱟᱥᱟᱣ ᱮᱱ
ᱦᱮᱸ
ᱟᱢ ᱡᱩᱫᱤ ᱢᱚᱛᱞᱚᱵᱼᱼ ᱮᱦᱚᱵ ᱨᱮᱢ ᱯᱷᱟᱥᱟᱣᱱᱟ ᱢᱚᱛᱞᱚᱵ ᱥᱟᱱᱟᱢ ᱠᱷᱚᱱ ᱞᱟᱦᱟ ᱨᱮ ᱟᱢ ᱡᱩᱫᱤᱢ ᱜᱚᱨᱢᱮᱱᱴ ᱡᱚᱵ ᱮᱫ ᱠᱟᱱᱟ ᱟᱨ ᱜᱚᱨᱢᱮᱱᱴ ᱡᱚᱵ ᱠᱚᱨᱛᱮ ᱜᱮᱞᱮ ᱟᱢ ᱡᱩᱫᱤ ᱡᱩᱫᱤ ᱞᱳᱱᱮᱢ ᱦᱟᱛᱟᱣ ᱮᱫ ᱠᱟᱱᱟ᱾ ᱛᱚ ᱡᱟᱵ ᱨᱤᱴᱟᱭᱟᱨᱢᱮᱱᱴ ᱦᱩᱭᱩᱜ ᱛᱟᱢᱟ ᱛᱚᱠᱷᱚᱱ ᱚᱱᱟᱼᱼ ᱚᱴᱳᱢᱮᱴᱤᱠᱞᱤ ᱟᱢ ᱚᱱᱟ ᱠᱚᱢ ᱯᱚᱭᱥᱟᱢ ᱚᱱᱟ ᱜᱚᱵᱚᱨᱢᱮᱱᱴ ᱨᱮᱭᱟᱜ ᱨᱩᱞ ᱠᱟᱱᱟ ᱡᱚᱵ ᱨᱮᱭᱟᱜ ᱨᱩᱞ ᱠᱟᱱᱟ ᱟᱨ ᱡᱟᱦᱟᱸᱭ ᱦᱚᱲ ᱞᱳᱱ ᱡᱩᱫᱤ ᱦᱟᱛᱟᱣ ᱠᱮᱫᱟ ᱩᱱᱤ ᱡᱚᱠᱷᱚᱱ ᱩᱱᱤᱭᱟᱜ ᱵᱷᱚᱵᱤᱥᱥᱚ ᱱᱤᱫᱷᱤᱭ ᱨᱮᱭᱟᱜ ᱯᱚᱭᱥᱟ ᱚᱱᱟ ᱚᱴᱳᱢᱮᱴᱤᱠᱮᱠᱞᱤ ᱩᱱᱤ ᱠᱚᱢ ᱜᱮ ᱚᱱᱟ ᱤᱱᱴᱟᱨᱮᱥ ᱮ ᱧᱟᱢᱮᱫ ᱠᱟᱱᱟ
ᱦᱮᱸ ᱦᱮᱸ ᱦᱮᱸ
ᱡᱚᱠᱷᱚᱱ ᱩᱱᱤ ᱨᱤᱴᱟᱭᱟᱨᱢᱮᱱᱴ ᱦᱩᱭᱩᱜ ᱛᱟᱭᱟ ᱛᱚᱠᱷᱚᱱ ᱩᱱᱤ ᱚᱴᱳᱢᱮᱴᱤᱠᱮᱠᱞᱤ ᱠᱚᱢ ᱜᱮᱭ ᱧᱟᱢᱟ ᱟᱨ ᱩᱱᱤ ᱚᱱᱟ ᱟᱭᱟᱜ ᱥᱮᱞᱨᱤ ᱠᱷᱚᱱᱚᱡ ᱦᱟᱱᱛᱮᱼᱼ ᱦᱟᱱᱛᱮ ᱱᱟᱛᱮ ᱦᱟᱱᱟ ᱱᱟᱣᱟ ᱦᱟᱱᱛᱮ ᱱᱟᱛᱮ ᱠᱟᱛᱮ ᱜᱮ ᱩᱱᱤᱭᱟᱜ
ᱚᱱᱟ ᱚᱱᱟ ᱜᱮᱵᱤᱱ ᱥᱮᱵᱤᱝ ᱦᱚᱸ ᱵᱟᱵᱚᱱ ᱵᱟᱰᱟᱭᱼᱟ
ᱦᱳᱭ
ᱟᱨ ᱟᱨ ᱢᱤᱫᱴᱟᱝ ᱟᱨ ᱢᱤᱫᱴᱟᱝ ᱱᱚᱣᱟᱼᱼ ᱧᱮᱞᱚᱜ ᱠᱟᱱᱟ ᱡᱮ ᱟᱵᱚ ᱫᱚ ᱢᱤᱫ ᱦᱚᱲᱮ ᱠᱟᱹᱢᱤᱭᱟ ᱡᱷᱚᱛᱚ ᱯᱷᱮᱢᱮᱞᱤ ᱢᱮᱢᱵᱟᱨ ᱠᱚ ᱡᱚᱢᱟ ᱠᱤᱱᱛᱩ ᱤᱴᱼᱼ ᱮᱴᱟᱜ ᱨᱮᱫᱚᱧ ᱧᱮᱞ ᱟᱠᱟᱜᱼᱟ ᱡᱚᱛᱚ ᱦᱚᱲ ᱜᱮᱠᱚ ᱠᱟᱢᱟᱣᱟ ᱡᱟᱦᱟᱱᱟᱜ ᱵᱟᱝᱼᱼ ᱡᱟᱦᱟᱱᱟᱜ ᱜᱮ ᱠᱟᱹᱢᱤᱭ ᱮᱫ ᱜᱮᱭᱟ᱾
ᱥᱟᱹᱨᱤᱜᱮ ᱟᱨ ᱢᱤᱫᱴᱮᱱ ᱚᱱᱠᱟᱜᱮ ᱯᱮᱲᱟ ᱦᱚᱲ ᱢᱮᱱᱟᱜ ᱠᱚᱣᱟ ᱚᱱᱛᱮ ᱵᱟᱝᱜᱟᱞ ᱥᱮᱫ ᱨᱮᱜᱮ ᱟᱨ ᱛᱚ ᱩᱱᱠᱩ ᱢᱚᱛᱞᱚᱵ ᱜᱚᱨᱢᱮᱱᱴ ᱡᱚᱵ ᱢᱮᱱᱟᱜᱼᱟ ᱟᱡ ᱵᱟᱵᱟ ᱜᱚᱨᱢᱮᱱᱴ ᱡᱚᱵ ᱜᱚᱵᱚᱨᱢᱮᱱᱴ ᱮᱢᱯᱞᱚᱭ ᱠᱟᱱᱟ ᱮ ᱥᱤ ᱮᱞ ᱨᱮ ᱟᱫᱚ ᱜᱚᱨᱢᱮᱱᱴ ᱡᱚᱵ ᱠᱟᱨᱛᱮ ᱦᱩᱭᱮ ᱟᱨ ᱩᱱᱤ ᱨᱮᱱ ᱠᱩᱲᱤ ᱢᱮᱱᱟᱭᱟ ᱩᱱᱤ ᱩᱱᱤ ᱦᱚᱸᱭ ᱠᱟᱹᱢᱤᱭᱮᱫ ᱠᱟᱱᱟᱭ ᱟᱨ ᱩᱱᱤ ᱨᱮᱱ ᱠᱚᱲᱟ ᱢᱮᱱᱟᱭᱟ ᱩᱱᱤ ᱦᱚᱸ ᱠᱟᱹᱢᱤᱭᱮᱫ ᱠᱟᱱᱟᱭ ᱟᱨ ᱯᱟᱭᱥᱟ ᱦᱚᱸ ᱚᱲᱟᱜ ᱠᱷᱚᱡ ᱠᱚ ᱮᱢᱟᱣ ᱠᱤᱱᱟ ᱜᱮ ᱞᱮᱠᱤᱱ ᱩᱱᱤ ᱢᱮᱛᱟᱣ ᱠᱟᱱᱟᱭ ᱟᱯᱮᱱᱟᱜ ᱟᱵᱮᱱᱟᱜ ᱢᱚᱛᱞᱚᱵᱽ ᱟᱯᱮᱱᱟᱜ ᱢᱤᱫᱴᱮᱡ ᱟᱯᱱᱟ ᱥᱮᱞᱯ ᱛᱮ ᱟᱯᱱᱟ ᱠᱟᱹᱢᱤ ᱛᱮ ᱟᱯᱱᱟ ᱯᱮᱨᱳ ᱨᱮ ᱪᱮᱫ ᱞᱮᱠᱟ ᱟᱢᱟᱜ ᱡᱟᱸᱜᱟ ᱛᱮᱢ ᱛᱤᱸᱜᱩᱱᱟ ᱪᱮᱫ ᱞᱮᱠᱟᱢ ᱠᱟᱹ